ᱦᱮᱞᱳ, ᱡᱚᱦᱟᱨ ᱜᱮ, ᱨᱚᱲ ᱟᱸᱡᱚᱢᱚᱜ ᱠᱟᱱᱟ ᱥᱮ? ᱦᱮᱸ ᱡᱚᱦᱟᱨ ᱜᱮ᱾ ᱚ ᱛᱟᱦᱞᱮ ᱪᱮᱫ ᱠᱚᱢ ᱪᱤᱠᱟᱹ ᱵᱟᱲᱟᱭᱮᱫᱟ ᱱᱤᱛᱚᱜ ᱫᱚ?
ᱪᱤᱠᱟᱹ ᱦᱚᱸ ᱵᱟᱝ ᱱᱚᱝᱠᱟ ᱠᱚ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ ᱵᱟᱦᱨᱮ ᱥᱮᱱ ᱨᱮ᱾
ᱚ ᱟᱪᱪᱷᱟ ᱡᱚᱢ ᱵᱟᱲᱟ ᱫᱚ ᱦᱩᱭ ᱟᱠᱟᱱᱟ ᱛᱟᱦᱚᱞᱮ ᱵᱟᱝ?
ᱦᱮᱸᱦᱮᱸ ᱡᱚᱢ ᱵᱟᱲᱟ ᱦᱩᱭ ᱠᱟᱛᱮ ᱜᱮ ᱛᱷᱚᱲᱟ ᱜᱟᱱ ᱱᱚᱛᱮ ᱵᱟᱨᱦᱮ ᱥᱮᱱ ᱩᱲᱩᱠ ᱵᱟᱲᱟ ᱦᱩᱭ ᱟᱠᱟᱱᱟ ᱢᱟᱱᱮ ᱛᱮ ᱦᱟᱣᱟ ᱠᱚ ᱧᱟᱢ ᱵᱟᱲᱟ ᱦᱩᱭᱩᱜᱼᱟ ᱴᱟᱱᱰᱟᱷᱟ ᱚᱲᱟᱜ ᱨᱮᱫᱚ ᱠᱷᱟᱹᱞᱤ ᱜᱮ ᱞᱚᱞᱚ ᱵᱩᱷᱟᱹᱜ ᱠᱟᱱᱟ ᱥᱮ᱾ ᱛᱚ ᱛᱷᱚᱲᱟ ᱵᱟᱦᱨᱮ ᱥᱮᱱ ᱦᱮᱜ ᱦᱩᱭ ᱠᱟᱱᱟ᱾
ᱮᱠᱟᱞ ᱜᱚᱝᱠᱮ ᱢᱟᱱᱮ ᱥᱮᱛᱟᱜ ᱠᱷᱚᱱ ᱱᱤᱱᱟᱹᱜ ᱥᱤᱛᱩᱝ ᱠᱟᱱᱟ ᱵᱟᱝ ᱢᱟᱱᱮ ᱟᱨ ᱫᱚᱢᱮ ᱞᱚᱞᱚ ᱦᱚᱸ ᱞᱚᱞᱚ ᱜᱮ ᱵᱩᱡᱷᱟᱹᱜ ᱠᱟᱱᱟ ᱵᱟᱭᱨᱮ ᱚᱲᱟᱜ ᱨᱮᱫᱚ ᱮᱠᱟᱞ ᱛᱟᱦᱮᱸ ᱵᱟᱝ ᱥᱟᱱᱟ ᱠᱟᱱᱟ ᱯᱷᱮᱱ ᱵᱟᱠᱷᱟᱱ ᱫᱚ ᱛᱟᱦᱮᱸ ᱫᱚ ᱵᱟᱝ ᱜᱟᱱᱚᱜ ᱠᱟᱱᱟ ᱚᱲᱟᱜ ᱨᱮ᱾
ᱟᱨ ᱱᱚᱝᱠᱟ ᱵᱟᱭ ᱫᱟᱜ ᱫᱟᱲᱮᱭᱟᱫᱟ ᱥᱮᱛᱚ ᱚᱱᱠᱟ ᱴᱟᱱᱰᱟᱷᱟ ᱦᱚᱸ ᱵᱟᱝ ᱵᱩᱡᱷᱟᱹᱜ ᱠᱟᱱᱟ ᱮᱠ ᱜᱚᱨᱚᱢ ᱜᱮ ᱵᱩᱡᱷᱟᱹᱜ ᱠᱟᱱᱟ ᱚᱲᱟᱜ ᱨᱮᱛᱚ ᱟᱨᱚ ᱜᱚᱨᱚᱢ ᱜᱮ ᱵᱩᱡᱷᱟᱹ ᱾
ᱦᱮᱸ ᱦᱮᱸ᱾ ᱟᱪᱪᱷᱟ ᱜᱚᱝᱠᱮ ᱛᱟᱦᱚᱞᱮ ᱦᱚᱞᱟ ᱢᱟᱦᱫᱮᱨ ᱫᱚ ᱟᱯᱮ ᱥᱮᱫ ᱫᱚ ᱵᱟᱭ ᱫᱟᱜ ᱟᱠᱟᱫᱟ?
ᱵᱟᱝ ᱜᱚᱝᱠᱮ ᱱᱚᱛᱮ ᱫᱚ ᱵᱟᱭ ᱫᱟᱜ ᱵᱟᱲᱟ ᱠᱟᱫᱟ, ᱴᱤᱯᱟᱹᱜ ᱵᱟᱲᱟ ᱠᱟᱛᱮ ᱪᱟᱵᱟ ᱵᱟᱲᱟᱭ ᱮᱱᱟ, ᱴᱷᱤᱯᱟᱹᱜ ᱵᱟᱲᱟ ᱫᱚ ᱟᱨᱚ ᱵᱷᱟᱵ ᱜᱮ ᱛᱩᱫᱩᱜ ᱠᱟᱱᱟ ᱥᱮ ᱾ ᱟᱨ ᱡᱮ ᱫᱟᱜ ᱠᱮᱭᱟ ᱡᱟᱹᱥᱛᱤ ᱟᱹᱛᱩ ᱵᱟᱲᱟ ᱠᱚᱜ ᱠᱮᱭᱟ ᱛᱚᱠᱷᱚᱱ ᱴᱷᱤᱠ, ᱴᱷᱤᱠ ᱵᱩᱡᱷᱟᱹᱜ ᱜᱮᱭᱟ᱾ ᱚᱱᱟ ᱴᱤᱯᱟᱹᱜ ᱵᱟᱲᱟ ᱫᱚ ᱵᱟᱝ ᱜᱟᱱᱚᱜ ᱠᱟᱱᱟ ᱮᱠᱫᱚᱢ ᱞᱟᱛᱟᱨ ᱠᱷᱚᱱ ᱚᱛ ᱥᱮᱱ ᱠᱷᱚᱱ ᱡᱮ ᱡᱮ ᱵᱷᱟᱵᱽ ᱜᱮ ᱛᱩᱫᱩᱜ ᱠᱟᱱᱟ ᱾ᱚᱱᱟᱛᱮ ᱵᱟᱝ ᱜᱟᱱᱚᱜ ᱠᱟᱱᱟ᱾ ᱚᱱᱛᱮ ᱪᱤᱞᱤ ᱟᱯᱮ ᱥᱮᱱ ᱜᱮ ᱟᱯ ᱥᱮᱫ ᱫᱟᱜ ᱠᱚ ᱛᱤᱭᱚᱜ ᱠᱟᱜ ᱠᱷᱟᱱ
ᱦᱮᱸ ᱱᱚᱛᱮ ᱫᱚ ᱫᱟᱜ ᱵᱟᱲᱟ ᱜᱮᱭᱟᱭ ᱦᱚᱞᱟ, ᱦᱚᱞᱟ ᱢᱟᱫᱷᱮᱨ ᱠᱟᱹᱴᱤᱡ, ᱠᱟᱹᱴᱤᱡ ᱮ ᱫᱟᱜ ᱵᱟᱲᱟ ᱠᱮᱫ ᱜᱮᱭᱟᱭ ᱦᱮᱸ ᱢᱮᱱ ᱜᱟᱱᱚᱜᱼᱟ ᱮᱠᱴᱩ ᱫᱟᱜ ᱵᱟᱲᱟ ᱟᱠᱟᱫ ᱜᱮᱭᱟᱭ ᱢᱟᱱᱮ ᱚᱛ ᱞᱚᱦᱚᱫ ᱢᱟᱱᱮ ᱚᱛ ᱨᱮᱭᱟᱜᱛ ᱯᱲᱟ ᱞᱮᱠᱟ ᱪᱮᱫ
ᱦᱮᱸ ᱾
ᱟᱫᱚ ᱮᱱ ᱨᱮᱦᱚᱸ ᱛᱤᱦᱤᱧ ᱫᱚ ᱢᱟᱱᱮ ᱥᱮᱛᱟᱜ ᱠᱷᱚᱱ ᱱᱤᱱᱟᱹᱜ ᱵᱟᱹᱲᱛᱤ ᱥᱤᱛᱩᱝ ᱠᱟᱱᱟ ᱯᱩᱨᱟᱹ ᱮᱠᱫᱚᱢ ᱞᱚᱞᱚ ᱜᱮ ᱵᱩᱡᱷᱟᱹᱜ ᱠᱟᱱᱟ ᱾ ᱟᱨ ᱚᱱᱛᱮ ᱫᱚ ᱚᱠᱟ ᱞᱮᱠᱟ ᱥᱤᱛᱩᱝ ᱠᱟᱫᱟᱭ ᱥᱮ ᱵᱟᱝᱼᱟ?
ᱥᱤᱛᱩᱝ ᱫᱚ ᱥᱤᱛᱩᱝ ᱟᱠᱟᱫ ᱜᱮᱭᱟᱭ ᱥᱮᱛᱟᱜ ᱠᱷᱚᱱ ᱜᱮ ᱛᱷᱚᱲᱟ ᱜᱟᱱ ᱮᱴᱟᱜ ᱞᱮᱠᱟ ᱵᱩᱡᱷᱟᱹᱜ ᱠᱟᱱᱟ ᱛᱤᱦᱤᱱ ᱫᱚ ᱪᱤᱲᱪᱤᱲ ᱵᱩᱡᱷᱟᱹᱜ ᱠᱟᱱᱟ ᱾ ᱫᱟᱜ ᱨᱮᱱᱟᱜ ᱢᱳᱥᱩᱢ ᱫᱚ ᱞᱟᱜᱟᱭ ᱜᱮ, ᱞᱮᱠᱤᱱ ᱚᱱᱮ ᱵᱟᱝ ᱦᱤᱡᱩᱜ ᱠᱟᱱᱟ ᱫᱟᱜ ᱫᱚ ᱾
ᱦᱳᱭ ᱦᱳᱭ ᱢᱟᱱᱮ ᱨᱤᱢᱤᱞ ᱫᱚᱭ ᱨᱟᱠᱟᱵ ᱫᱟ᱾ ᱢᱮᱱᱠᱷᱟᱱ ᱠᱷᱚᱱ ᱫᱟᱜ ᱫᱚ ᱵᱟᱝ ᱦᱤᱡᱩᱜ ᱠᱟᱱᱟ ᱟᱨ ᱪᱮᱫ ᱱᱚᱜᱼ ᱱᱚᱝᱠᱟ ᱦᱳᱭ᱾ ᱚᱱᱠᱟ ᱜᱮ ᱱᱚᱛᱮ ᱦᱚᱸ ᱾
ᱟᱨ ᱛᱟᱦᱚᱞᱮ ᱜᱚᱝᱠᱮ ᱥᱮᱛᱟᱜ ᱨᱮᱫᱚ ᱪᱮᱫ ᱠᱚᱢ ᱡᱚᱢ ᱵᱟᱲᱟ ᱠᱮᱫᱟ ᱛᱟᱦᱚᱞᱮ?
ᱚᱦᱚ ᱪᱮᱫ ᱮᱢ ᱡᱚᱢᱟ ᱫᱟᱠᱟ ᱛᱟᱦᱮ ᱞᱮᱱᱟ ᱟᱨ ᱚᱱᱟ ᱤᱭᱟᱹ ᱠᱚ ᱡᱷᱤᱸᱜᱟᱹ ᱠᱚ ᱛᱟᱦᱮ ᱞᱮᱱᱟᱹᱴ ᱟᱞᱩ ᱠᱚᱢ ᱢᱮᱥᱟ ᱛᱟᱦᱮ ᱞᱮᱱᱟ ᱚᱱᱟ ᱠᱚᱜᱮ ᱥᱚᱵᱽᱡᱤ ᱦᱩᱭᱩᱜ ᱠᱟᱱᱟ᱾ ᱟᱫᱚ ᱪᱮᱫ ᱮᱴᱟᱜ ᱨᱮ ᱤᱭᱟᱹ ᱛᱟᱦᱮᱱᱟ ᱚᱱᱟ ᱜᱮ ᱥᱮ᱾
ᱦᱮᱸ ᱾
ᱚᱲᱟᱜ ᱨᱮ ᱱᱤᱛᱚ ᱟᱹᱣᱨᱤ ᱞᱟᱜᱟᱭ ᱦᱩᱭᱩᱜᱼᱟ ᱥᱚᱵᱽᱡᱤ ᱠᱚ ᱥᱚ ᱥᱚᱵᱽᱡᱤ ᱠᱷᱟᱱ ᱫᱚ ᱱᱟᱣᱟ ᱱᱟᱣᱟ ᱡᱚᱢ ᱦᱩᱭᱩᱜᱼᱟ ᱥᱮ ᱾ ᱚᱲᱟᱜ ᱨᱮᱢ ᱞᱟᱜᱟᱣᱟ ᱞᱮᱠᱷᱟᱱ ᱡᱚᱢ ᱦᱩᱭᱩᱜᱼᱟ ᱾ ᱚᱱᱟ ᱠᱤᱨᱤᱧ ᱟᱹᱜᱩ ᱦᱩᱭᱩᱜ ᱠᱟᱱᱟ ᱠᱤᱨᱤᱧ ᱟᱹᱜᱩ ᱠᱟᱛᱮᱜ ᱜᱮ ᱡᱚᱢ ᱦᱩᱭᱩᱜ ᱠᱟᱱᱟ᱾ ᱵᱟᱝ ᱠᱷᱟᱱ ᱫᱚ ᱟᱫᱚ ᱪᱮᱫ ᱮᱠᱮᱱᱟᱜ ᱦᱚᱸ ᱵᱟᱝ ᱜᱟᱱᱚᱜ ᱠᱟᱱᱟ, ᱪᱟᱞᱟᱜ ᱠᱷᱟᱱ ᱫᱚ ᱠᱤᱨᱤᱧ ᱟᱹᱜᱩ ᱦᱩᱭᱩᱜ ᱠᱟᱱ ᱜᱮᱭᱟ᱾ ᱱᱮᱛᱟᱨ ᱢᱟᱨᱠᱮᱴ ᱨᱮ ᱪᱤᱠᱟᱹᱜ ᱠᱟᱱᱟ ᱠᱤ ᱥᱚᱵᱽᱡᱤ ᱠᱚ ᱵᱟᱹᱲᱤ ᱢᱚᱦᱜᱟ ᱢᱤᱱᱟᱜ ᱾
ᱚ
ᱟᱨ ᱜᱚᱢᱠᱮ ᱟᱯᱮ ᱫᱚ ᱚᱱᱛᱮ ᱫᱚ ᱪᱮᱫ ᱥᱚᱵᱽᱡᱤ ᱯᱮ ᱨᱚᱦᱚᱭ ᱵᱟᱲᱟᱭᱟ ᱫᱚ ᱪᱮᱫ?
ᱥᱚᱵᱽᱡᱤ ᱠᱚᱫᱚ ᱱᱤᱛᱚᱜ ᱫᱚ ᱵᱟᱝ ᱠᱚ ᱨᱚᱦᱚᱭ ᱵᱟᱲᱟᱭᱟ ᱱᱤᱛᱚᱜ ᱫᱚ ᱡᱟᱠᱮ ᱡᱮᱢᱚᱱ ᱤᱧ ᱫᱚ ᱟᱫᱚ ᱚᱲᱟᱜ ᱨᱮᱫᱚ ᱵᱟᱹᱱᱩᱧ ᱛᱚ ᱦᱟᱸᱜ ᱾ ᱟᱫᱚ ᱚᱲᱟᱜ ᱠᱚᱨᱮ ᱫᱚ ᱯᱟᱥᱮᱡ ᱠᱚ ᱨᱚᱦᱚᱭ ᱵᱟᱲᱟᱭᱮᱫ ᱜᱮ ᱾ ᱟᱨ ᱛᱟᱦᱚᱞᱮ ᱟᱯᱮ ᱫᱚ ᱡᱟᱦᱟᱱᱟᱜ ᱚᱱᱠᱟ ᱥᱚᱵᱽᱡᱤ ᱠᱚᱯᱮ ᱨᱚᱦᱚᱭ ᱵᱟᱲᱟᱭ ᱜᱮᱭᱟ ᱥᱮ ᱵᱟᱝᱼᱟ?
ᱥᱚᱵᱽᱡᱤ ᱫᱚ ᱚᱱᱟ ᱠᱷᱟᱹᱞᱤ ᱛᱮ ᱞᱮ ᱨᱚᱦᱚᱭᱟ
ᱚ
ᱟᱹᱞᱩᱣᱟ ᱚᱱᱟ ᱥᱟᱶᱛᱮ ᱦᱩᱭᱥᱟᱠ ᱠᱟᱜ ᱠᱷᱟᱱ ᱯᱮᱭᱟᱡᱽ ᱟᱫᱚ ᱟᱞᱮ ᱫᱚ ᱜᱟᱱ ᱦᱮᱱᱟᱜ ᱛᱟᱞᱮᱭᱟ ᱠᱩᱸᱧ᱾ ᱚᱱᱟ ᱢᱟᱨᱮ ᱜᱮᱛᱟᱞᱮᱭᱟ, ᱛᱚ ᱚᱱᱟ ᱫᱟᱜ ᱵᱟᱝ ᱠᱩᱲᱟᱹᱜ ᱪᱟᱞᱛᱮ ᱯᱮ ᱟᱫᱚ ᱚᱱᱟ ᱪᱤᱠᱟᱹᱜ ᱠᱟᱱᱟ ᱠᱤ ᱫᱟᱜ ᱪᱟᱵᱟᱜ ᱠᱟᱱᱟ ᱥᱮ, ᱛᱚ ᱯᱮᱭᱟᱡᱽ ᱫᱚ ᱵᱟᱞᱮ ᱨᱚᱦᱚᱭ ᱫᱟᱲᱮᱭᱟ ᱠᱟᱱᱟ᱾ ᱚᱱᱟ ᱯᱮᱭᱟᱡᱽ ᱫᱚ ᱫᱟᱜ ᱵᱮᱞᱮ ᱥᱮᱫ ᱚᱱᱟ ᱠᱚᱫᱚ ᱟᱨᱚ ᱯᱟᱞᱴᱟᱣᱟ, ᱵᱟᱝᱠᱷᱟᱱ ᱫᱚ ᱨᱚᱦᱚᱲ ᱵᱟᱲᱟᱭ ᱜᱮ ᱚᱱᱟ ᱫᱚ ᱵᱟᱝ ᱜᱟᱱᱚᱜ ᱠᱟᱱᱟ᱾ ᱞᱮᱠᱤᱱ ᱠᱤᱱᱛᱩ ᱟᱞᱩ ᱟᱛᱮᱜ ᱫᱚ ᱦᱩᱭᱩᱜ ᱠᱟᱱ ᱛᱟᱞᱮ ᱜᱮ᱾
ᱦᱮᱸ᱾ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱢᱟᱱᱮ ᱡᱟᱦᱟᱸ ᱞᱮᱠᱟ, ᱵᱤᱨ ᱵᱩᱨᱩ ᱜᱟᱰᱟ ᱦᱮᱱᱟᱜ ᱥᱮ ᱵᱟᱝ?
ᱦᱮᱸ, ᱵᱤᱨ ᱵᱩᱨᱩ ᱜᱚᱝᱠᱮ ᱦᱮᱱᱟᱜ ᱛᱟᱞᱮ ᱜᱮᱭᱟ ᱾ ᱢᱟᱱᱮ ᱵᱟᱹᱱᱩᱜ ᱜᱮᱭᱟ ᱚᱱᱠᱟ ᱫᱚ, ᱞᱮᱠᱤᱱ ᱛᱷᱚᱲᱟ ᱜᱟᱱ ᱮᱠ ᱠᱤᱞᱳᱢᱤᱴᱟᱨ ᱰᱮᱲ ᱠᱤᱞᱳᱢᱤᱴᱟᱨ ᱥᱟᱺᱜᱤᱧ ᱜᱟᱨ ᱪᱟᱞᱟᱜ ᱠᱟᱱᱟ ᱛᱚ ᱚᱱᱟ ᱠᱚᱨᱮ ᱵᱤᱨ ᱢᱮᱱᱟᱜᱼᱟ᱾ ᱟᱞᱮ ᱠᱚ ᱥᱮᱫ ᱜᱚᱢᱠᱮ ᱱᱚᱛᱮ ᱫᱚ ᱵᱟᱹᱲᱤᱡ ᱦᱮᱱᱟᱜ ᱠᱚᱣᱟ ᱩᱱᱠᱩ ᱢᱟᱨᱟᱜ ᱠᱚ ᱠᱚ ᱦᱤᱡᱩᱜ ᱠᱟᱱᱟ ᱮᱠᱫᱚᱢ, ᱢᱟᱨᱟᱜ ᱠᱚ ᱠᱚ ᱦᱩᱭᱱᱟ ᱱᱩᱠᱩ ᱪᱮᱬᱮ ᱪᱤᱯᱨᱩᱫ ᱟᱨᱚ ᱠᱚ ᱦᱮᱱᱟᱜ ᱠᱚᱣᱟ ᱜᱩᱰᱨᱤ ᱪᱩ ᱛᱤᱛᱨᱤ ᱠᱚ ᱟᱨ ᱩᱱᱠᱩ ᱟᱵᱚ ᱡᱮ ᱛᱩᱲ ᱵᱚᱱ ᱢᱮᱛᱟ ᱠᱚ ᱠᱟᱱᱟ, ᱛᱩᱲ ᱫᱚ ᱚᱲᱟᱜ ᱠᱚᱨᱮᱠᱚ ᱦᱮᱡ ᱟᱲᱮ ᱠᱟᱱᱟ᱾
ᱚ ᱟᱪᱪᱷᱟ ᱟᱪᱪᱷᱟ᱾ ᱢᱟᱱᱮ ᱪᱮᱫ ᱜᱚᱝᱠᱮ ᱢᱟᱱᱮ ᱟᱯᱮ ᱥᱮᱫ ᱫᱚ ᱤᱭᱟᱹ, ᱪᱮᱫ ᱵᱤᱨ ᱫᱚ ᱵᱟᱹᱲᱛᱤ ᱢᱮᱱᱟᱜᱼᱟ? ᱥᱟᱨᱡᱚᱢ ᱵᱤᱨ ᱠᱚ ᱜᱮ ᱵᱟᱹᱲᱛᱤ ᱢᱮᱱᱟᱜᱼᱟ᱾ ᱥᱮ ᱟᱨᱚ ᱮᱴᱟᱜ ᱮᱴᱟᱜ ᱫᱟᱨᱮ ᱠᱚ ᱦᱮᱱᱟᱜᱼᱟ᱾
ᱦᱮᱸ ᱵᱟᱝ ᱜᱚᱢᱠᱮ ᱥᱟᱨᱡᱚᱢ ᱵᱤᱨ ᱫᱚ ᱵᱟᱝ, ᱥᱟᱨᱡᱚᱢ ᱫᱚ ᱦᱮᱱᱟᱜ ᱜᱮᱭᱟ ᱢᱤᱫ ᱵᱟᱨᱭᱟ ᱞᱮᱠᱤᱱ ᱡᱟᱹᱥᱛᱤ ᱫᱚ ᱦᱮᱱᱟᱜ ᱛᱟᱞᱮᱭᱟ ᱢᱩᱨᱩᱫ ᱫᱟᱨᱮ ᱠᱚ ᱾ ᱛᱚ᱾
ᱚ ᱟᱪᱪᱷᱟ ᱟᱪᱪᱷᱟ, ᱟᱨ ᱤᱭᱟᱹ ᱜᱟᱰᱟ ᱠᱚᱫᱚ ᱦᱮᱱᱟᱜ ᱟᱥᱮ ᱵᱟᱝ ᱛᱟᱦᱚᱞᱮ ᱜᱚᱝᱠᱮ?
ᱦᱮᱸ ᱜᱟᱰᱟ ᱫᱚ ᱦᱮᱱᱟᱜ ᱜᱮᱭᱟ᱾ ᱞᱮᱠᱤᱱ ᱚᱱᱮ ᱡᱮ ᱟᱹᱜᱟᱨ ᱫᱟᱜ ᱫᱟᱨᱮ ᱡᱟᱹᱲᱤ ᱫᱤᱱ ᱜᱮ ᱚᱱᱟ ᱫᱚ ᱟᱹᱛᱩᱜ ᱠᱟᱱᱟ᱾ ᱱᱮᱛᱟᱨ ᱫᱤᱱ ᱫᱚ ᱨᱚᱦᱚᱲ ᱠᱟᱛᱮ ᱴᱟᱱᱴᱟᱜ ᱟᱠᱟᱱᱟ ᱮᱠᱫᱚᱢ ᱾
ᱚ ᱦᱳᱭ ᱦᱳᱭ ᱢᱟᱱᱮ ᱡᱚᱠᱷᱚᱱ ᱫᱟᱜ ᱮ ᱡᱟᱹᱲᱤᱭᱟᱭ ᱮᱱᱛᱮᱫ᱾ ᱛᱚᱠᱷᱚᱱ ᱜᱮ ᱜᱟᱰᱟ ᱫᱚ ᱯᱮᱨᱮᱡᱚᱜᱼᱟ, ᱵᱟᱝᱠᱷᱟᱱ ᱫᱚ ᱨᱚᱦᱚᱲ ᱜᱮ ᱛᱟᱦᱮᱱ ᱛᱟᱯᱮᱭᱟ ᱥᱮ ᱦᱚᱱᱠᱟ᱾
ᱟᱨ ᱟᱯᱮᱭᱟᱜ ᱚᱱᱛᱮ ᱫᱚ ᱪᱮᱫ ᱫᱟᱜ ᱛᱟᱦᱮᱱ ᱠᱟᱱ ᱜᱮᱭᱟ?
ᱦᱮᱸ ᱜᱚᱝᱠᱮ ᱟᱞᱮ ᱱᱚᱛᱮ ᱫᱚ ᱡᱟᱦᱟᱸ ᱞᱮᱠᱟᱧ ᱢᱮᱱᱟ, ᱢᱟᱱᱮ ᱟᱞᱮ ᱱᱚᱛᱮ ᱫᱚ ᱚᱱᱠᱟ ᱰᱮᱢ ᱠᱚ ᱢᱮᱱᱟᱜᱼᱟ ᱾ᱛᱚ ᱟᱨ ᱜᱟᱰᱟ ᱠᱚᱦᱚᱸ ᱢᱟᱱᱮ ᱥᱟᱨᱟ ᱵᱚᱪᱷᱚᱨ ᱜᱮ ᱪᱮᱫ ᱤᱧ ᱢᱮᱱᱟ, ᱯᱩᱨᱟᱹ ᱥᱮᱨᱢᱟ ᱜᱮ ᱢᱟᱱᱮ ᱫᱟᱜ ᱫᱚ ᱛᱟᱦᱮᱱ ᱜᱮᱭᱟ ᱟᱨ ᱪᱮᱫ᱾ ᱯᱩᱨᱟᱹ ᱨᱚᱦᱚᱲ ᱫᱚ ᱵᱟᱝ ᱨᱚᱦᱚᱲᱚᱜᱼᱟ᱾ ᱩᱛᱟᱹᱨ ᱪᱟᱵᱟ ᱠᱚᱜᱼᱟ ᱚᱱᱠᱟ ᱫᱟᱜ ᱫᱚ ᱟᱹᱛᱩ ᱨᱮᱜᱮ ᱟᱹᱛᱩ ᱟᱠᱟ ᱜᱮ ᱛᱟᱦᱮᱱᱟ ᱠᱟᱹᱴᱤᱡ ᱠᱟᱹᱴᱤᱡ ᱨᱮᱦᱚᱸ᱾
ᱟᱞᱮ ᱱᱚᱛᱮ ᱨᱮᱫᱚ ᱡᱮᱢᱚᱱ ᱰᱮᱢ ᱢᱮᱱᱟᱜᱼᱟ᱾ ᱢᱩᱠᱩᱴᱢᱩᱱᱤᱯᱩᱨ ᱰᱮᱢ ᱢᱮᱱᱟᱜᱼᱟ ᱾ᱟᱡᱚᱢ ᱠᱟᱫᱟᱢ ᱥᱮ ᱵᱟᱝ ᱜᱚᱝᱠᱮ, ᱛᱟᱯᱚᱨᱮ ᱟᱨᱚ ᱟᱞᱮ ᱚᱱᱟ ᱥᱩᱨ ᱨᱮ ᱦᱮᱱᱟᱜᱼᱟ ᱛᱟᱞᱮ ᱵᱮᱲᱟ ᱰᱮᱢ᱾ ᱛᱚ ᱚᱱᱟ ᱰᱮᱢ ᱦᱮᱱᱟᱜ ᱦᱚᱛᱮ ᱛᱮ, ᱢᱟᱱᱮ ᱫᱟᱜ ᱫᱚ ᱤᱱᱟᱹᱜ ᱟᱨᱠᱤ ᱵᱟᱝᱞᱮ ᱚᱵᱷᱟᱵᱽ ᱧᱚᱜ ᱜᱮᱭᱟ᱾ ᱪᱮᱫ ᱫᱟᱜ ᱤᱭᱟᱹ ᱠᱟᱛᱮᱫ ᱫᱚ, ᱩᱱᱟᱹᱜ ᱮᱴᱠᱮᱴᱚᱬᱮ ᱫᱚ ᱵᱟᱝ ᱦᱳᱭᱩ ᱛᱟᱞᱮᱭᱟ᱾
ᱦᱮᱸ ᱾ ᱜᱚᱝᱠᱮ ᱟᱯᱮ ᱫᱚ ᱚᱱᱛᱮ ᱫᱟᱜ ᱨᱮᱱᱟᱜ ᱥᱩᱵᱤᱫᱷᱟ ᱢᱮᱱᱟᱜ ᱛᱟᱯᱮᱭᱟ ᱛᱚ, ᱚᱱᱟ ᱫᱟᱜ ᱥᱩᱨ ᱥᱩᱨᱛᱮ ᱚᱱᱟ ᱠᱚᱨᱮ ᱵᱟᱯᱮ ᱪᱟᱥᱟ ᱵᱟᱲᱟᱭᱮᱫᱟᱯᱮ ᱥᱚᱵᱽᱡᱤ ᱠᱚ ᱡᱟᱦᱟᱱᱟᱜ ᱠᱚ ᱵᱟᱯᱮ ᱨᱚᱦᱚᱭ ᱵᱟᱲᱟᱭᱮᱫᱟ?
ᱦᱮᱸ ᱜᱚᱝᱠᱮ ᱪᱟᱥ ᱵᱟᱲᱟᱭ ᱜᱮᱭᱟ ᱠᱚ ᱡᱟᱦᱟᱸᱭ ᱟᱨ ᱪᱮᱫ ᱜᱟᱰᱟ ᱟᱲᱮ ᱟᱲᱮᱛᱮ ᱡᱟᱦᱟᱸᱭᱟᱜ ᱡᱟᱭᱜᱟ ᱢᱮᱱᱟᱜᱼᱟ᱾ ᱟᱨᱮᱫ ᱩᱱᱠᱩ ᱫᱚᱠᱚ ᱪᱟᱥ ᱵᱟᱲᱟᱭ ᱜᱮᱭᱟ, ᱟᱨ ᱡᱟᱦᱟᱸᱭ ᱚᱱᱠᱟᱱ ᱡᱟᱭᱜᱟ ᱨᱮ ᱦᱮᱱᱟᱜ ᱛᱟᱠᱚ ᱡᱟᱭᱜᱟ ᱡᱟᱦᱟᱸᱭ ᱫᱚ ᱫᱟᱜ ᱵᱟᱭ ᱧᱟᱢᱟ ᱥᱟᱹᱜᱤᱧ ᱧᱚᱜ ᱨᱮ, ᱩᱱᱤ ᱫᱚ ᱫᱚ ᱩᱱᱟᱹᱜ ᱫᱚ ᱵᱟᱭ ᱪᱟᱥᱟ ᱡᱟᱦᱟᱸᱭᱟᱜ ᱦᱮᱱᱟᱜ ᱛᱟᱠᱚᱣᱟ ᱫᱟᱜ ᱧᱟᱢ ᱞᱮᱠᱟᱱ ᱡᱟᱭᱜᱟᱨᱮ ᱩᱱᱠᱩ ᱫᱚᱠᱚ ᱪᱟᱥ ᱵᱟᱲᱟᱭ ᱜᱮᱭᱟ ᱾ ᱟᱨ ᱟᱞᱮ ᱱᱚᱛᱮ ᱫᱚ ᱡᱟᱦᱟᱸᱭ ᱪᱮᱠᱟᱧ ᱢᱮᱱᱫᱟ ᱜᱚᱝᱠᱮ ᱟᱞᱮ ᱱᱚᱛᱮ ᱫᱚ ᱥᱚᱢᱟᱱ ᱚᱛ ᱫᱚ ᱵᱟᱝ ᱠᱟᱱᱟ ᱥᱮ ᱟᱞᱮ ᱱᱚᱛᱮ ᱫᱚ ᱵᱤᱨ ᱵᱩᱨᱩ ᱠᱚ ᱢᱮᱱᱟᱜᱼᱟ ᱾ ᱟᱸ ᱛᱚ ᱪᱮᱛᱟᱱ ᱞᱟᱛᱟᱨ ᱜᱮᱭᱟ ᱚᱛ ᱠᱚ ᱟᱨ ᱪᱮᱫ ᱥᱚᱢᱟᱱ ᱫᱚ ᱵᱟᱝ ᱥᱚᱢᱟᱱ ᱜᱮᱭᱟ ᱚᱠᱟ ᱡᱟᱜᱟ ᱨᱮᱫᱚ ᱫᱟᱜ ᱮ ᱧᱟᱢᱟᱭ ᱚᱠᱟ ᱨᱮᱫᱚ ᱵᱟᱭ ᱧᱟᱢᱟ ᱚᱱᱠᱟ ᱟᱨ ᱪᱨᱫ
ᱜᱚᱝᱠᱮ ᱚᱱᱛᱮ ᱵᱮᱱ ᱞᱟᱹᱭ ᱠᱮᱫᱟ ᱟᱵᱮᱱ ᱫᱚ ᱵᱤᱨᱵᱩᱨᱩ ᱥᱮᱱ ᱛᱚ ᱚᱱᱛᱮ ᱫᱚ ᱟᱵᱮᱱ ᱫᱚ ᱢᱟᱱᱮ ᱚᱱᱟ ᱪᱮᱬᱮ ᱪᱮ ᱪᱩᱯᱨᱩᱵ ᱠᱚ ᱚᱱᱟ ᱵᱟᱝᱠᱚ ᱢᱮᱱᱟ ᱥᱮᱸᱫᱽᱨᱟ ᱞᱟᱹᱜᱤᱫ ᱚᱱᱟ ᱠᱚᱯᱮ ᱪᱟᱞᱟᱣ ᱵᱟᱲᱟᱜ ᱠᱟᱱ ᱜᱮᱭᱟ?
ᱦᱳᱭ ᱦᱳᱭ ᱜᱚᱝᱠᱮ ᱮᱠᱟᱞ ᱟᱞᱮ ᱱᱚᱛᱮ ᱫᱚ ᱡᱟᱦᱟᱸ ᱞᱮᱠᱟᱢ ᱢᱮᱱ ᱠᱮ ᱠᱮᱫ ᱟᱸ ᱡᱤᱵ ᱡᱤᱭᱟᱹᱞᱤ ᱠᱚ ᱡᱮᱞᱮ ᱠᱟ ᱛᱩᱭᱩ, ᱢᱟᱨᱟᱜ, ᱛᱟᱨᱯᱚᱨᱮ ᱩᱱᱠᱩ ᱠᱩᱞᱟᱹᱭ ᱛᱟᱯᱚᱨᱮ ᱟᱸ ᱡᱤᱞ ᱡᱟᱦᱟᱸᱭ ᱫᱚᱠᱚ ᱢᱮᱛᱟ ᱠᱚ ᱠᱟᱱᱟ ᱦᱚᱨᱤᱱ ᱦᱩᱸ ᱛᱟᱯᱚᱨᱮ ᱦᱟᱹᱛᱤ ᱠᱚᱦᱚᱸ ᱢᱮᱱᱟᱜ ᱠᱚᱜᱮᱭᱟ ᱢᱮᱱᱠᱷᱟᱱ ᱩᱱᱠᱩ ᱡᱟᱦᱟᱸ ᱞᱮᱠᱟ ᱛᱟᱹᱨᱩᱵ ᱠᱩᱫᱚ ᱩᱱᱠᱩ ᱫᱚ ᱵᱟᱹᱱᱩᱜ ᱠᱚᱣᱟ ᱾
ᱦᱮᱸ ᱾
ᱛᱩᱭᱩ, ᱦᱟᱰᱜᱟᱨ, ᱠᱷᱤᱠᱲᱤ ᱱᱩᱠᱩ ᱠᱚᱜᱮ ᱢᱮᱱᱟᱜ ᱠᱚᱣᱟ ᱦᱟᱸᱜ ᱛᱚ ᱥᱮᱸᱫᱽᱨᱟ ᱫᱚ ᱱᱚᱛᱮ ᱪᱟᱞᱟᱣ ᱵᱟᱲᱟᱜ ᱜᱮᱭᱟ ᱠᱚ ᱟᱨ ᱩᱱᱠᱩ ᱵᱤᱨ ᱥᱩᱠᱨᱤ ᱦᱚᱸ ᱦᱮᱱᱟᱜ ᱠᱚᱣᱟ ᱜᱚᱝᱠᱮ ᱾
ᱦᱮᱸ ᱦᱮᱸ ᱾
ᱛᱚ ᱥᱮᱸᱫᱽᱨᱟ ᱫᱚᱠᱚ ᱪᱟᱞᱟᱣ ᱵᱟᱲᱟᱜ ᱜᱮᱭᱟ ᱛᱚ ᱞᱟᱦᱟᱛᱮ ᱡᱟᱦᱟᱸ ᱞᱮᱠᱟ ᱠᱚ ᱪᱟᱞᱟᱜ ᱠᱟᱱ ᱛᱟᱦᱮᱸᱫ ᱥᱮ ᱜᱚᱝᱠᱮ ᱛᱚ ᱱᱮᱛᱟᱨ ᱫᱚ ᱚᱱᱠᱟ ᱫᱚ ᱦᱟᱸᱜ ᱵᱟᱠᱚ ᱪᱟᱞᱟᱜ ᱠᱟᱱᱟ ᱾
ᱛᱟᱣ ᱦᱚᱸ ᱜᱚᱝᱠᱮ ᱱᱮᱛᱟᱨ ᱫᱚ ᱡᱟᱹᱭᱥᱮ ᱯᱮ ᱪᱟᱞᱟᱜ ᱠᱟᱱᱟ ᱛᱚ ᱡᱟᱹᱥᱛᱤ ᱫᱚ ᱪᱤᱞᱤ ᱠᱚᱯᱮ ᱥᱮᱸᱫᱽᱨᱟ ᱟᱹᱜᱩᱭᱮᱫ ᱠᱚᱣᱟ ᱱᱮᱛᱟᱨ ᱾
ᱳᱭ ᱜᱚᱝᱠᱮ ᱡᱟᱦᱟᱸ ᱞᱮᱠᱟᱢ ᱢᱮᱱᱮᱫ ᱱᱮᱛᱟᱨ ᱫᱚ ᱦᱩᱭᱩᱜ ᱠᱟᱱᱟ ᱥᱩᱠᱨᱤ ᱠᱚ ᱥᱮᱸᱫᱽᱨᱟᱭᱮᱫ ᱠᱚᱣᱟ ᱛᱟᱨᱯᱚᱨᱮ ᱠᱩᱞᱟᱹᱭ ᱛᱟᱯᱚᱨᱮ ᱩᱱᱠᱩ ᱢᱟᱨᱟᱜ ᱠᱚ ᱟᱨ ᱪᱮᱫ ᱾ ᱟᱨ ᱵᱟᱹᱠᱤ ᱵᱟᱫᱽᱷᱚ ᱩᱱᱠᱩ ᱡᱩᱫᱤ ᱡᱮᱞ ᱠᱚᱠᱚ ᱧᱟᱢᱚᱜ ᱠᱷᱟᱱ ᱩᱱ ᱩᱱᱠᱩ ᱠᱚ ᱥᱮᱸᱫᱽᱨᱟ ᱦᱩᱭᱩᱜ ᱠᱟᱱᱟ ᱾ ᱦᱩ ᱱᱮᱛᱟᱨ ᱫᱚ ᱱᱚᱜ ᱱᱚᱝᱠᱟ ᱞᱮᱠᱟ ᱚᱱᱠᱟ ᱫᱚ ᱵᱟᱠᱚ ᱧᱟᱢᱚᱜ ᱠᱟᱱᱟ ᱜᱚᱝᱠᱮ ᱱᱮᱛᱟᱨ ᱫᱚ ᱠᱚᱢ ᱤᱫᱤ ᱠᱟᱱᱟ ᱠᱚ ᱟᱹᱰᱤ ᱴᱟᱜ, ᱟᱞᱮ ᱥᱮᱫ ᱾
ᱦᱮᱸ ᱾
ᱟ ᱜᱚᱝᱠᱮ ᱛᱟᱦᱚᱞᱮᱧ ᱢᱮᱱᱫᱟ ᱟᱯᱮ ᱚᱱᱛᱮ ᱫᱚ ᱥᱮᱸᱫᱽᱨᱟ ᱫᱚ ᱵᱟᱝ ᱦᱩᱭᱩᱜ ᱟᱥᱮ?
ᱥᱮᱸᱫᱽᱨᱟ ᱫᱚ ᱦᱩᱭᱩᱜ ᱜᱮᱭᱟ ᱛᱚ ᱛᱷᱚᱲᱟ ᱪᱤᱠᱟᱹᱜ ᱠᱟᱱᱟ ᱠᱤ ᱟᱞᱮ ᱥᱮᱱ ᱫᱚ ᱛᱷᱚᱲᱟ ᱥᱟᱺᱜᱤᱧ ᱧᱚᱜ ᱥᱮᱱ ᱪᱟᱞᱟᱜ ᱦᱩᱭᱩᱜ ᱠᱟᱱᱟ ᱟᱞᱮᱥᱮᱱ ᱦᱚᱸ ᱵᱤᱨ ᱥᱩᱠᱨᱤ ᱠᱚᱫᱚ ᱢᱮᱱᱟᱜ ᱠᱚᱜᱮᱭᱟ,
ᱟᱨ ᱡᱮᱭᱥᱮ ᱠᱩᱞᱟᱹᱭ ᱠᱚᱵᱮᱱ ᱢᱮᱱ ᱠᱮᱫᱟ ᱢᱮᱱ ᱠᱮᱫᱟ ᱵᱤᱱ ᱢᱟᱨᱟᱜ ᱢᱟᱨᱟᱜ ᱫᱚ ᱵᱟᱝᱠᱚ ᱥᱮᱸᱫᱽᱟᱲᱮᱫ ᱠᱚᱣᱟ ᱟᱞᱮ ᱥᱮᱱ ᱫᱚ, ᱠᱟᱦᱮᱠᱤ ᱩᱱᱠᱩ ᱢᱟᱛᱚ ᱮᱴᱟᱜ ᱟᱵᱚᱨᱮᱱ ᱨᱟᱥ ᱴᱤ ᱯᱟᱹᱧᱪᱷᱤ ᱠᱟᱱᱟ ᱠᱚ ᱚᱱᱟᱛᱮ ᱩᱱᱠᱩ ᱫᱚ ᱵᱟᱵᱚᱱ ᱡᱚᱴᱮᱫ ᱦᱚᱫ ᱠᱚᱣᱟ ᱾
ᱦᱳᱭ ᱦᱳᱭ ᱾
ᱟᱨ ᱮᱴᱟᱜ ᱪᱮᱬᱮ ᱠᱚ ᱦᱮᱱᱟᱜ ᱠᱚᱣᱟ ᱡᱮᱭᱥᱮ ᱪᱤᱛᱨᱤ ᱠᱚ ᱜᱩᱸᱰᱨᱤ ᱠᱚᱠᱚ ᱦᱩᱭᱱᱟ ᱯᱚᱛᱟᱢ ᱠᱚ ᱩᱱᱠᱩ ᱠᱚᱜᱮ ᱵᱚᱱ ᱥᱮᱸᱫᱽᱨᱟ ᱵᱟᱲᱟᱭᱮᱫ ᱠᱚᱣᱟ, ᱛᱤᱱ ᱡᱟᱹᱥᱛᱤ ᱫᱚᱠᱚ ᱪᱟᱞᱟᱜ ᱠᱟᱱᱟ ᱥᱮ ᱵᱟᱨᱦᱨᱮ ᱧᱚᱜ ᱥᱮᱱ ᱩᱱᱠᱩ ᱫᱚ ᱡᱟᱹᱥᱛᱤ ᱚᱱᱠᱟ ᱛᱷᱚᱲᱟ ᱟᱭᱤᱠ ᱰᱮᱲ, ᱠᱤᱞᱳᱢᱤᱴᱟᱨ ᱥᱟᱺᱜᱤᱧ ᱱᱚᱜ ᱟᱨ ᱩᱱᱠᱩ ᱥᱩᱠᱨᱤ ᱠᱚᱠᱚ ᱟᱹᱜᱩ ᱵᱟᱲᱟᱭᱮᱜ ᱠᱚᱣᱟ, ᱞᱮᱠᱤᱱ ᱥᱩᱠᱨᱤ ᱠᱚᱫᱚ ᱟᱹᱜᱩ ᱵᱟᱲᱟᱭ ᱠᱟᱱ ᱫᱚ ᱡᱚᱢ ᱫᱚ ᱡᱚᱢ ᱵᱟᱲᱟ ᱠᱚᱜᱮ ᱞᱮᱠᱤᱱ ᱟᱹᱞᱤᱧ ᱫᱚ ᱢᱤᱫ ᱫᱷᱟᱠ ᱜᱮ ᱞᱤᱧ ᱡᱚᱢ ᱵᱟᱲᱟ ᱟᱠᱟᱫ ᱠᱚᱣᱟ᱾
ᱦᱚᱸ,
ᱚᱱᱟ ᱫᱚ ᱪᱤᱠᱟᱹᱜ ᱠᱟᱱᱟ ᱠᱤ ᱮᱫᱚᱢ ᱵᱤᱥᱩᱠ ᱠᱩᱨᱤ ᱟᱹᱜᱩ ᱫᱚ ᱥᱮ ᱵᱟᱹᱲᱤ ᱫᱤᱞ ᱵᱟᱹᱲᱤᱥ ᱵᱮᱥ ᱵᱩᱡᱷᱟᱹᱜ ᱠᱟᱱ ᱛᱟᱠᱚᱣᱟ ᱡᱚᱢ ᱨᱮᱦᱚᱸ᱾ ᱟᱵᱤᱱ ᱫᱚ ᱜᱚᱝᱠᱮ ᱮᱛᱚ ᱫᱚᱢᱮ ᱵᱤᱱ ᱡᱚᱢ ᱟᱠᱟᱫᱟ ᱦᱮᱸ ᱥᱮ,
ᱦᱮᱸ ᱩᱸ ᱡᱚᱢ ᱵᱟᱲᱟ ᱫᱚ ᱡᱚᱢ ᱵᱟᱲᱟ ᱦᱩᱭ ᱠᱟᱱ ᱜᱮᱭᱟ᱾
ᱦᱩᱸ,
ᱟᱸ ᱚᱲᱟᱜ ᱨᱮ ᱪᱟᱞᱟᱣ ᱞᱮᱱᱠᱷᱟᱱ ᱫᱚ ᱡᱚᱢ ᱵᱟᱲᱟ ᱦᱩᱭᱩᱜ ᱜᱮᱭᱟ, ᱟᱫᱚ ᱟᱹᱞᱤᱧ ᱫᱚ ᱪᱮᱫ ᱪᱤᱠᱟᱹᱣ ᱠᱟᱱᱟ ᱢᱟᱱᱮ ᱟᱸ ᱦᱮᱸᱜ ᱟᱭᱢᱟ ᱚᱠᱛᱚ ᱜᱮ ᱢᱟᱱᱮᱢ ᱵᱟᱭᱨᱮ ᱨᱮᱜᱮ ᱞᱤᱧ ᱛᱟᱦᱮᱸ ᱱᱚᱜᱼᱟ ᱛᱚ ᱚᱲᱟᱜ ᱠᱚᱨᱮᱜ ᱫᱚ ᱤᱱᱟᱹᱜ ᱵᱟᱝ ᱛᱟᱦᱮᱸᱱᱚᱜ ᱦᱩᱭᱩᱜ ᱜᱮᱭᱟ᱾ ᱛᱚ ᱚᱲᱟᱜ ᱪᱟᱞᱟᱣ ᱵᱟᱲᱟ ᱦᱩᱭ ᱞᱮᱱᱠᱷᱟᱱ ᱛᱚᱠᱷᱚᱱ ᱡᱚᱢ ᱵᱟᱲᱟ ᱦᱩᱭᱩᱜ ᱜᱮᱭᱟ᱾
ᱦᱩᱸ,
ᱟᱸ ᱜᱚᱝᱠᱮ ᱛᱟᱦᱚᱞᱮ ᱟᱢ ᱫᱚ ᱥᱮᱸᱫᱽᱨᱟ ᱠᱚᱢ ᱪᱟᱞᱟᱣ ᱵᱟᱲᱟᱣ ᱟᱠᱟᱱᱟ ᱥᱮ ᱵᱟᱝ?
ᱵᱟᱝ ᱜᱚᱝᱠᱮ ᱥᱮᱸᱫᱽᱨᱟ ᱤᱧ ᱫᱚ ᱵᱟᱹᱧ ᱪᱟᱞᱟᱣ ᱵᱟᱲᱟᱣ ᱟᱠᱟᱱᱟ᱾ ᱚᱱᱠᱟ ᱜᱤ ᱡᱟᱦᱟᱸᱭ ᱠᱚᱠᱚ ᱪᱟᱞᱟᱣ ᱵᱟᱲᱟᱣ ᱚᱸᱰᱮ ᱧᱮᱞ ᱵᱟᱲᱟ ᱠᱚᱣᱟ ᱟᱫᱚ ᱡᱟᱦᱟᱸᱭ ᱛᱮᱜᱚᱻᱜ ᱡᱟᱞᱟᱣ ᱵᱟᱲᱟᱜ ᱟᱠᱚ ᱩᱱᱠᱩᱭ ᱠᱚᱻᱜ ᱴᱚᱰᱮ ᱢᱮᱭᱟ ᱥᱮ, ᱮᱴᱟᱜ ᱠᱚᱫᱚ ᱵᱟᱝ ᱠᱚ ᱜᱟᱛᱮ ᱢᱮᱭᱟ ᱠᱚ, ᱡᱟᱦᱟᱸᱭ ᱠᱚ ᱪᱟᱞᱟᱣ ᱵᱟᱲᱟᱜᱼᱟᱠᱚ ᱵᱟᱲᱟᱭ ᱱᱚᱜᱟ ᱠᱚ ᱩᱱᱠᱩ ᱜᱮᱠᱚ ᱪᱟᱞᱟᱜᱼᱟ, ᱟ ᱱᱚᱝᱠᱟᱱ ᱱᱟᱣᱟ ᱦᱚᱲ ᱫᱚ ᱪᱟᱞᱟᱜ ᱠᱟᱱ ᱵᱟᱝ ᱠᱚ ᱫᱮᱞᱟ ᱟᱢᱟ, ᱦᱮᱸ ᱦᱮᱸ ᱾
ᱦᱳᱭ ᱮᱠᱟᱞᱻᱞᱮ ᱢᱟᱱᱮ ᱩᱸᱠᱩ ᱡᱟᱦᱟᱸᱭ ᱠᱚ ᱟᱨ ᱪᱮᱫ ᱠᱚ ᱵᱟᱲᱟᱭ ᱧᱚᱜᱟ ᱩᱸᱠᱩ ᱜᱮ ᱠᱚ ᱤᱫᱤ ᱠᱚᱣᱟ, ᱮᱸ ᱵᱟᱝ ᱵᱟᱲᱟᱭ ᱦᱚᱲ ᱫᱚ ᱞᱮ ᱱᱩᱭ ᱪᱟᱞᱟᱣ ᱠᱟᱛᱮᱜ ᱵᱟᱭ ᱫᱟᱲᱮᱜᱼᱟ ᱦᱟᱸᱜ ᱤᱫᱤ ᱠᱟᱛᱮᱜ ᱦᱚᱸ ᱦᱮᱸ ᱵᱮᱠᱟᱨ ᱜᱮ, ᱚᱸᱠᱟ ᱟᱨ ᱪᱮᱫ ᱛᱚ ᱡᱟᱦᱟᱸᱭ ᱠᱚ ᱠᱚ ᱵᱟᱲᱟᱭᱟ ᱩᱸᱠᱩ ᱜᱮ ᱜᱮᱠᱚ ᱪᱟᱞᱟᱜᱼᱟ᱾
ᱦᱮᱸ,
ᱟᱪᱪᱷᱟ ᱜᱚᱝᱠᱮᱧ ᱢᱮᱱ ᱮᱫᱟ ᱛᱟᱦᱮᱞᱮ ᱟᱯᱮ ᱚᱱᱛᱮ ᱫᱚ ᱵᱩᱨᱩ ᱠᱚᱫᱚ ᱵᱟᱹᱱᱩᱜᱼᱟ ᱛᱚ ᱵᱟᱝ?
ᱟᱵᱩ ᱵᱟᱝ ᱜᱚᱝᱠᱮ ᱱᱚᱛᱮ ᱟᱞᱮᱥᱮᱫ ᱫᱚ ᱵᱩᱨᱩ ᱫᱚ ᱵᱟᱹᱱᱩᱜᱼᱟ, ᱚᱱᱮᱻᱜ ᱛᱷᱚᱨᱟ ᱜᱟᱱ ᱫᱟᱨᱮ ᱠᱚᱜᱮ ᱢᱮᱱᱟᱜᱼᱟ᱾ ᱟᱨ ᱥᱟᱺᱜᱤᱧ ᱱᱚᱜ ᱫᱚ ᱦᱮᱸᱱᱟᱜ ᱜᱮᱭᱟ ᱵᱤᱨ ᱠᱚᱫᱚ, ᱞᱮᱠᱤᱱ ᱵᱩᱨᱩ ᱫᱚ ᱟᱞᱮ ᱥᱮᱱ ᱫᱚ ᱥᱩᱨ ᱥᱮᱫ ᱫᱚ ᱵᱟᱹᱱᱩᱜ ᱜᱮᱭᱟ, ᱥᱟᱺᱜᱤᱱ ᱥᱮᱱ ᱫᱚ ᱢᱮᱱᱟᱜ ᱜᱮᱭᱟ, ᱞᱮᱠᱤᱱ ᱥᱩᱨ ᱱᱚᱜ ᱨᱮᱫᱚ ᱵᱟᱹᱱᱩᱜᱼᱟ᱾
ᱟᱪᱪᱷᱟ ᱜᱚᱝᱠᱮ ᱟᱯᱮ ᱥᱮᱱᱟᱜ ᱚᱛ ᱦᱟᱥᱟ ᱫᱚ ᱚᱠᱟ ᱞᱮᱠᱟ, ᱜᱚᱝᱠᱮᱫᱮ ᱮᱸ ᱥᱚᱢᱟᱱ ᱜᱮᱭᱟ ᱥᱮ, ᱟᱸ ᱮᱸ ᱢᱟᱱᱮ ᱩᱥᱩᱞ ᱪᱷᱮᱯᱚ ᱜᱮᱭᱟ ᱚᱠᱟ ᱞᱮᱠ
ᱵᱟᱝ ᱜᱚᱝᱠᱮ, ᱱᱚᱛᱮ ᱫᱚ ᱟᱞᱮ ᱥᱮᱱ ᱫᱚ ᱡᱟᱫᱟᱛᱟᱨ ᱫᱮᱥᱮ
ᱚᱛ ᱦᱟᱥᱟ ᱫᱚ ᱥᱚᱢ ᱥᱟᱢᱟᱱ ᱥᱟᱢᱟᱱ ᱜᱮ ᱛᱟᱞᱮᱭᱟ᱾ ᱟᱨ ᱱᱚᱝᱠᱟ ᱟᱜᱟᱨ ᱞᱮ ᱪᱟᱥᱟ ᱵᱟᱲᱟᱭᱮᱫ ᱛᱮ ᱚᱱᱟᱠ ᱠᱚᱨᱮ ᱛᱚ ᱡᱮᱥᱮ ᱯᱟᱹᱦᱤᱞ ᱫᱚ ᱜᱚᱰᱟ ᱦᱩᱲᱩ ᱠᱚ ᱦᱚᱲᱮᱜ ᱠᱚ ᱵᱟᱞᱮ ᱮᱨ ᱵᱟᱲᱟᱭᱮᱫ ᱛᱟᱦᱮᱸᱱᱟ ᱛᱚ ᱟᱢ ᱚᱱᱟ ᱠᱚᱦᱚᱸ ᱦᱩᱭᱩᱜ ᱠᱟᱱ ᱛᱟᱦᱮᱸᱱ ᱜᱮᱭᱟ, ᱫᱷᱤᱨᱮ ᱫᱷᱤᱨᱮ ᱚᱱᱟ ᱠᱚᱦᱚᱸ ᱟᱫᱚ ᱱᱮᱛᱟᱨ ᱞᱟᱹᱪᱠᱟᱹ ᱜᱮ ᱤᱫᱤ ᱠᱟᱛᱮᱜ ᱟᱫᱚ ᱠᱚ ᱵᱟᱹᱜᱤ ᱤᱫᱤᱭᱟᱫᱟᱜᱼᱟ ᱥᱮ᱾ ᱚᱱᱟᱛᱮᱫ ᱯᱷᱟᱸᱠᱟ ᱴᱟᱺᱰᱤ ᱠᱟᱱᱟ ᱚᱱᱟᱛᱮ ᱫᱚᱢᱮ ᱜᱟᱡᱟᱲ ᱟᱠᱟᱱᱟ ᱚᱱᱟ ᱠᱚᱨᱮ᱾
ᱦᱳᱭ ᱦᱳᱭ ᱜᱚᱝᱠᱮ ᱪᱮᱫᱥ ᱮᱸ ᱱᱮᱛᱟᱨ ᱫᱚ ᱧᱮᱞᱚᱜ ᱠᱟᱱᱟ ᱢᱟᱱᱮ ᱟᱸ ᱦᱚᱲ ᱠᱚ ᱦᱟᱱᱟ ᱱᱟᱣᱟ ᱠᱚ ᱠᱟᱹᱢᱤ ᱠᱟᱱᱟ, ᱟᱫᱚᱭ ᱪᱟᱥ ᱠᱟᱹᱢᱤ ᱨᱮᱫᱚᱭ ᱧᱮᱞᱚᱜ ᱠᱟᱱᱟ ᱡᱮ ᱤᱱᱟᱹᱜ ᱴᱟ, ᱢᱟᱱᱮᱻ ᱞᱟᱵᱷ ᱵᱟᱝ ᱦᱩᱭᱩᱜ ᱠᱟᱱᱟ᱾ ᱦᱳᱭ ᱥᱮ, ᱛᱚ ᱚᱱᱟᱛᱮ ᱢᱟᱱᱮ ᱪᱟᱥ ᱦᱚᱸ ᱤᱱᱟᱹᱜ ᱫᱚ ᱩᱸ ᱵᱟᱠᱚ ᱪᱟᱥ ᱮᱫᱟ ᱱᱮᱛᱟᱨ ᱫᱚ ᱧᱮᱞᱚᱜ ᱟᱭᱢᱟ ᱤᱱᱠᱟᱹ ᱴᱟᱺᱰᱤ ᱠᱚᱜᱮ ᱯᱷᱟᱠᱟ ᱜᱮ ᱛᱟᱦᱮᱱ ᱠᱟᱱᱟ ᱾ ᱜᱟᱡᱟᱲᱚᱜ ᱠᱟᱱᱟ ᱾ ᱪᱟᱥ ᱨᱮᱱᱟᱜ ᱦᱟᱨ ᱫᱚ ᱠᱚᱢ ᱤᱫᱤᱜ ᱠᱟᱱᱟ ᱟᱨ ᱪᱮᱫ ᱚᱱᱠᱟ ᱦᱩᱭᱩᱜ ᱠᱟᱱᱟ ᱟᱞᱮ ᱱᱚᱛᱮ ᱦᱚᱸ ᱱᱚᱝᱠᱟ ᱜᱮ ᱧᱮᱞᱚᱜ ᱠᱟᱱᱟ᱾ ᱢᱟᱱᱮ ᱡᱟᱦᱟᱸ ᱡᱟᱜᱟ ᱨᱮ ᱪᱟᱥ ᱦᱩᱭᱩᱜ ᱛᱟᱦᱮᱸᱱᱟ, ᱚᱱᱟ ᱡᱟᱭᱜᱟ ᱨᱮ ᱱᱮᱛᱟᱨ ᱫᱚ ᱪᱮᱫ ᱠᱚ ᱪᱤᱠᱟᱹᱭᱮᱫᱟ ᱫᱟᱨᱮ ᱠᱚ ᱨᱚᱦᱚᱭ ᱟᱠᱟᱫ ᱾
ᱫᱟᱨᱮ ᱠᱚ ᱤᱭᱟᱹ ᱠᱟᱜ ᱠᱟᱱᱟ ᱟᱻ ᱤᱭᱟᱹ ᱱᱟᱨᱥᱟᱨᱤ ᱠᱚ ᱾ ᱩᱞ ᱵᱟᱜᱟᱱ ᱠᱚ ᱡᱟᱦᱟᱸᱱᱟᱜ ᱵᱟᱜᱟᱱ ᱠᱚᱜᱮ ᱾
ᱦᱚᱭ ᱦᱚᱭ ᱜᱚᱢᱠᱮ ᱴᱷᱤᱠ ᱜᱮᱭᱟ ᱛᱟᱦᱞᱮ ᱱᱚᱣᱟ ᱴᱟᱜ ᱫᱚ ᱚᱠᱛᱚ ᱦᱚᱸ ᱢᱩᱪᱟᱹᱫ ᱦᱮᱡ ᱟᱠᱟᱱᱟ ᱴᱷᱤᱠ ᱜᱮᱭᱟ ᱛᱚᱵᱮ ᱢᱟ ᱾
ᱴᱷᱤᱠ ᱾